ᱦᱮᱸ ᱟᱸᱡᱚᱢᱚᱜ ᱠᱟᱱᱟ ᱦᱮᱞᱳ
ᱦᱮᱞᱳ
ᱦᱮᱞᱳ ᱟᱸᱡᱚᱢᱚᱜ ᱠᱟᱱᱟ,
ᱦᱮᱸ,
ᱦᱮᱸ, ᱟ ᱞᱮᱭᱫᱤᱧ ᱟᱸᱡᱚᱢ ᱧᱟᱢ ᱫᱟᱢ,
ᱦᱮᱸ ᱟᱸᱡᱚᱢ ᱫᱟᱞᱤᱧ ᱪᱮᱫᱵᱤᱱ ᱪᱤᱠᱟᱹ ᱵᱟᱲᱟᱭᱟ ᱱᱤᱛᱚᱜ,
ᱦᱚᱸᱜᱼᱚᱭ ᱵᱟᱹᱫᱽ ᱥᱮᱜ ᱞᱤᱧ ᱦᱮᱡ ᱠᱟᱱᱟ ᱫᱟᱬᱟᱱ,
ᱟᱻ ᱟᱨ ᱚᱱᱛᱮ ᱫᱟᱜ ᱡᱟᱹᱲᱤ ᱠᱚ ᱞᱮᱠᱟ?
ᱦᱮᱸ ᱫᱟᱜ ᱫᱟᱭ ᱫᱟᱜ ᱡᱟᱹᱲᱤ ᱫᱚ ᱦᱚᱞᱟᱭ ᱫᱟᱜ ᱞᱮᱫᱟᱭ ᱫᱚᱢᱮ ᱜᱮ ᱛᱮᱦᱮᱝ ᱢᱟ ᱚᱝᱠᱟ ᱵᱟᱭ ᱫᱟᱜ ᱠᱟᱫᱟᱭ᱾
ᱦᱩᱸ ᱦᱮᱸ ᱟᱞᱮᱥᱮᱫ ᱢᱟ ᱛᱮᱧ ᱢᱟ ᱫᱚᱢᱮ ᱫᱟᱜ ᱵᱷᱳᱨ ᱵᱷᱳᱨ ᱠᱷᱚᱱᱟᱜᱼᱮ ᱫᱚᱢᱮ ᱟᱹᱰᱤ ᱟᱢᱫᱟ ᱥᱟᱲᱮᱭᱮᱫᱟᱭ ᱟᱨᱮ ᱯᱩᱨᱟ ᱵᱟᱹᱫᱽ ᱠᱚ ᱟᱨ ᱱᱚᱣᱟ ᱱᱚᱣᱟ ᱴᱚᱴᱷᱟ ᱠᱚᱨᱮ ᱛᱮ ᱛᱤᱱᱟᱹᱜ ᱜᱟᱱ ᱤᱭᱟᱹ ᱠᱚ ᱢᱮᱱᱟᱜ ᱚᱱᱟ ᱠᱚ ᱡᱚᱛᱚ ᱰᱩᱵᱩᱡ ᱪᱟᱵᱟᱣ ᱠᱟᱱᱟ ᱡᱚᱛᱚ ᱾
ᱟ ᱛᱟᱦᱚᱞᱮ ᱫᱚᱢᱮ ᱜᱮ ᱫᱟᱜ?
ᱥᱟᱨᱟ ᱜᱷᱟᱹᱲᱤ ᱛᱮᱦᱮᱧ ᱫᱟᱜ ᱨᱮᱜᱮ ᱛᱟᱦᱮᱸ
ᱚ ᱛᱟᱦᱚᱞᱮ ᱟᱯᱮ ᱚᱱᱛᱮ ᱫᱚ ᱪᱟᱥ ᱠᱟᱹᱢᱤ ᱠᱚᱫᱚ ᱮᱛᱚᱦᱚᱵ ᱮᱱᱟ ᱥᱮ ᱵᱟᱝ?
ᱦᱩᱸ ᱮᱛᱚᱦᱚᱵ ᱦᱩᱭ ᱜᱚᱫ ᱟᱠᱟᱱᱟ, ᱱᱚᱣᱟ ᱠᱤᱪᱷᱩ ᱫᱤᱱ ᱞᱟᱦᱟ ᱨᱮᱜᱮ ᱛᱚᱞᱟ ᱠᱟᱱᱟ ᱟᱨ ᱚᱱᱟ ᱤᱭᱟᱹ ᱯᱚᱨᱮ ᱚᱱᱟ ᱫᱟᱜ ᱮ ᱧᱟᱢ ᱠᱮᱫᱟ ᱛᱚ
ᱚ
ᱦᱟᱯ ᱯᱮᱭ ᱢᱟᱱᱮ ᱠᱤᱪᱷᱤ ᱜᱟᱱ ᱫᱚ ᱦᱩᱲᱩ ᱜᱚᱫ ᱠᱟᱱᱟ ᱜᱚᱡᱟᱣ ᱜᱚᱫ ᱠᱟᱱᱟ ᱱᱟᱜ ᱟᱨ ᱠᱤᱪᱷᱩ ᱫᱚ ᱟᱹᱣᱨᱤᱭᱟᱜᱼᱟ᱾ ᱟᱨ ᱟᱯᱮ ᱥᱮᱱ ᱫᱚ ᱜᱚᱝᱠᱮ?
ᱟᱞᱮ ᱥᱮᱱ ᱦᱚᱸ ᱵᱟᱲᱟ ᱠᱟᱫᱟ᱾ ᱦᱮᱸ ᱟᱞᱮ ᱥᱮᱱ ᱦᱚᱸ ᱛᱚᱞᱟ ᱞᱮ ᱜᱤᱲᱤ ᱜᱤᱲᱤ ᱠᱟᱫᱟ ᱾ ᱛᱚᱞᱟ ᱠᱚᱞᱮ ᱜᱤᱲᱤᱭ ᱠᱟᱫᱟ ᱟᱯᱮ ᱞᱮᱝᱠᱟ ᱜᱮ ᱚᱝᱠᱟ ᱜᱮ ᱜᱚᱡᱟ ᱳᱲᱳᱝ ᱠᱟᱱᱟ ᱠᱟᱹᱴᱤᱡ
ᱦᱮᱸ ᱦᱮᱸ ᱟᱨ ᱡᱷᱚᱛᱚ ᱠᱚ ᱵᱩᱜᱤ ᱵᱟᱲᱟ ᱜᱮᱛᱚ ᱚᱲᱟᱜ ᱠᱚᱨᱮ?
ᱦᱮᱸ ᱡᱚᱛᱚ ᱜᱮ ᱵᱷᱟᱹᱜᱮ ᱵᱟᱲᱟ ᱜᱮ᱾
ᱟᱢ ᱟᱞᱮ ᱦᱚᱸ ᱱᱚᱛᱮ ᱜᱮ ᱡᱷᱚᱛᱚ ᱵᱩᱜᱤ ᱵᱟᱲᱟ ᱠᱚᱜᱮ ᱡᱚᱛᱚ ᱟᱨ ᱡᱚᱢ
ᱦᱮᱸ ᱡᱚᱢ ᱫᱚ ᱮᱱᱟ ᱨᱮᱜᱮ ᱠᱟᱹᱴᱤᱡ ᱤᱧ ᱡᱚᱢ ᱠᱟᱜᱼᱟ ᱱᱟᱸᱜ ᱾ ᱱᱮᱛᱚᱜ ᱦᱚᱸ ᱞᱟᱡ ᱵᱤ ᱫᱚ ᱢᱮᱱᱟᱜ ᱜᱤᱛᱤᱧᱟ ᱱᱟᱭ ᱛᱚᱨᱟ ᱾ ᱚᱱᱛᱮ ᱜᱮ ᱫᱟᱬᱟᱱᱤᱧ ᱦᱮᱜ ᱠᱟᱱᱟ ᱵᱟᱹᱫᱽ ᱥᱮᱜ ᱾
ᱟ ᱟᱹᱵᱤᱱ ᱫᱚ ᱟᱹᱵᱤᱱ ᱵᱤᱧ ᱡᱚᱢ ᱠᱟᱫᱟ?
ᱟᱹᱞᱤᱧ ᱫᱚ ᱱᱚᱣᱟ ᱱᱤᱛᱚᱜ ᱫᱩᱲᱩᱵ ᱵᱟᱲᱟ ᱦᱩᱭ ᱠᱟᱱᱟ, ᱫᱩᱲᱩᱵ ᱠᱟᱛᱮᱜ ᱠᱤᱪᱷᱩ ᱟᱞᱳᱪᱚᱱᱟ ᱵᱟᱲᱟ ᱦᱩᱭᱩᱜ ᱠᱟᱱᱟ ᱪᱮᱫ ᱠᱚ ᱪᱤᱠᱟᱹ ᱯᱚᱨᱮ ᱯᱚᱨᱮᱛᱮ ᱟᱵᱚ
ᱚ
ᱜᱚᱝᱠᱮ ᱞᱟᱹᱭ ᱵᱤᱱ ᱥᱮ
ᱦᱮᱸ
ᱦᱮᱞᱳ ᱾
ᱪᱮᱫ ᱵᱤᱱ ᱢᱮᱱ ᱫᱟ?
ᱢᱤᱫ
ᱦᱮᱞᱳ ᱾
ᱟᱹᱞᱤᱧ ᱞᱤᱧ ᱞᱟᱹᱭ ᱮᱫᱟ, ᱟᱵᱤᱱ ᱢᱟ ᱟᱯᱱᱟᱨ ᱠᱮᱭᱟ?
ᱥᱟᱱᱛᱟᱲ
ᱥᱟᱱᱛᱟᱲ ᱛᱮᱵᱤᱱ ᱚᱞᱚᱜ ᱠᱟᱱᱟ?
ᱚ ᱦᱮᱸ ᱦᱮᱸ ᱥᱟᱱᱛᱟᱲ ᱛᱮᱜᱮᱞᱝ ᱚᱞᱚᱜ ᱠᱟᱱᱟ᱾
ᱛᱤᱥᱚᱜ ᱠᱷᱚᱱᱟᱜ ᱵᱮᱱ ᱮᱛᱚᱦᱚᱵ ᱠᱟᱫᱼᱟ, ᱚᱱᱟ ᱯᱨᱚᱛᱤ ᱚᱠᱟᱞᱮ ᱜᱚᱨᱚᱡᱽ ᱦᱮᱡ ᱮᱱ ᱛᱟᱵᱤᱱᱟ ᱛᱟᱯᱚᱨᱮ ᱪᱮᱫ ᱠᱚᱵᱤᱱ ᱥᱮᱬᱟ ᱪᱮᱫ ᱟᱨ
ᱞᱮᱠᱟᱛᱮ ᱟᱨ ᱢᱟᱲᱟᱝ ᱱᱚᱣᱟ ᱥᱟᱱᱛᱟᱲ ᱚᱞ ᱪᱤᱠᱤ ᱚᱞ ᱤᱫᱤ ᱠᱟᱛᱮᱫ ᱛᱤᱱᱟᱹᱜ ᱵᱤᱱ ᱟᱥᱟ ᱟᱠᱟᱫᱟ ᱢᱟᱲᱟᱝ ᱛᱮᱵᱤᱱ ᱞᱟᱦᱟ ᱛᱤᱱᱟᱹᱜ ᱜᱟᱱ ᱵᱤᱱ
ᱟᱪᱪᱷᱟ ᱚᱱᱟᱵᱤᱱ ᱢᱮᱱᱫᱟ᱾ ᱦᱮᱸ᱾ ᱟᱹᱞᱤᱧ ᱫᱚ ᱵᱚᱞᱛᱮ ᱡᱚᱠᱷᱚᱱ ᱴᱩᱭᱮᱛᱷ ᱠᱷᱚᱱᱟᱜ ᱯᱟᱥ ᱟᱛᱮᱫ ᱞᱤᱧ ᱩᱰᱩᱠᱮᱱᱟ᱾
ᱟᱫᱚ ᱪᱮᱫ ᱞᱤᱧ ᱦᱟᱛᱟᱭᱟ ᱚᱱᱟᱜᱮ ᱟᱹᱰᱤ ᱪᱤᱱᱛᱟᱹ ᱵᱷᱟᱵᱽᱱᱟ ᱨᱮᱞᱤᱧ ᱯᱟᱲᱟᱭᱮᱱᱟ᱾ ᱟᱫᱚ ᱠᱚᱢᱯᱤᱭᱩᱴᱟᱨ ᱠᱞᱟᱥ ᱨᱮ ᱢᱤᱫᱴᱟᱱ ᱜᱟᱛᱮ ᱜᱤᱫᱽᱨᱟᱹ ᱢᱮᱱᱟᱹᱧ ᱠᱟᱱᱟᱭ ᱡᱮᱼᱼ ᱤᱧ ᱢᱟ ᱥᱟᱱᱛᱟᱞᱤᱧ ᱦᱟᱛᱟᱭᱮᱫᱟ᱾ ᱟᱨ ᱥᱟᱱᱛᱟᱲᱤ ᱛᱮᱜᱮᱢ ᱯᱟᱲᱦᱟᱜᱼᱟ ᱠᱚᱞᱮᱡᱽ ᱦᱚᱸ ᱥᱟᱱᱛᱟᱲᱤ ᱛᱮᱜᱮᱧ ᱦᱟᱛᱟᱭᱟ ᱚᱱᱟᱥᱮ ᱦᱟᱛᱟᱭᱟ᱾ ᱟᱫᱚ ᱤᱧ ᱦᱚᱸ ᱚᱲᱟᱜ ᱨᱮᱠᱚ ᱢᱮᱱ ᱵᱟᱲᱟᱭᱤᱧ ᱠᱟᱱ ᱛᱟᱦᱮᱸᱫ ᱡᱮ ᱥᱟᱱᱛᱟᱲᱤ ᱤᱫᱤᱭᱟᱛᱮᱼᱼ ᱯᱟᱲᱦᱟᱜ ᱢᱮ ᱟᱨᱼᱼ ᱚᱲᱟᱜ ᱠᱚᱨᱮ ᱦᱚᱸᱠᱚ ᱯᱟᱲᱦᱟᱣ ᱵᱟᱲᱟᱜ ᱠᱟᱱᱟ ᱥᱟᱱᱛᱟᱲᱤ ᱤᱫᱤ ᱠᱟᱛᱮ᱾ ᱛᱟᱦᱞᱮ ᱟᱢ ᱦᱚᱸ ᱥᱟᱱᱛᱟᱲᱤ ᱛᱮᱜᱮ ᱯᱟᱲᱟᱜ ᱢᱮ, ᱟᱫᱚ ᱚᱱᱟᱼᱼ
ᱟᱨ ᱟᱹᱵᱤᱱ ᱚᱞᱚᱜᱼᱼ ᱟᱹᱵᱤᱱ ᱥᱟᱱᱛᱟᱲ ᱛᱮᱵᱤᱱ ᱚᱞᱚᱜ ᱠᱟᱱᱟ ᱥᱟᱶ ᱥᱟᱶᱛᱮ ᱟᱹᱵᱤᱱ ᱡᱚᱴᱟᱣ ᱠᱚᱭᱟ ᱠᱚᱵᱤᱱ ᱡᱮ ᱵᱟᱝᱟᱼᱼ ᱟᱵᱚᱣᱟᱜ ᱥᱟᱱᱛᱟᱲ ᱚᱞᱪᱤᱠᱤ ᱯᱟᱲᱦᱟᱣ ᱟᱵᱚ ᱫᱚᱵᱚ ᱟᱯᱱᱟᱨᱟ ᱡᱷᱚᱛᱚ ᱠᱚᱜᱮ᱾ ᱵᱟᱹᱭ ᱵᱟᱹᱭ ᱛᱮᱼᱼ
ᱜᱚᱴᱟ ᱟᱵᱚ ᱱᱚᱣᱟ ᱫᱤᱥᱚᱢ ᱡᱟᱠᱚᱛ ᱦᱚᱲ ᱡᱩᱫᱤ ᱟᱵᱚ ᱥᱟᱱᱛᱟᱲᱼᱼ ᱡᱩᱢᱤᱫᱚᱜᱼᱟ ᱵᱚ ᱟᱨ ᱡᱚᱛᱚ ᱡᱚᱛᱚ ᱚᱞᱪᱤᱠᱤ ᱛᱮᱵᱚ ᱚᱞᱟ᱾ ᱛᱟᱵᱚ ᱥᱮᱬᱟᱭ ᱠᱷᱟᱱᱼᱼ ᱚᱠᱚᱭ ᱦᱚᱸ ᱛᱟᱭᱱᱚᱢ ᱛᱮ ᱵᱟᱠᱚ ᱢᱮᱱ ᱫᱟᱲᱮᱭᱟ ᱵᱚᱱᱟ ᱡᱮ ᱵᱟᱝ ᱟᱯᱮ ᱫᱚ ᱦᱚᱲ ᱠᱟᱱᱟ ᱯᱮ ᱥᱮ ᱤᱭᱟᱹ ᱦᱩᱭ ᱠᱟᱱᱟ ᱯᱮ᱾
ᱦᱮᱸ ᱥᱮ ᱜᱚᱢᱠᱮ ᱪᱮᱫ ᱵᱤᱱ ᱞᱟᱹᱭᱮᱜᱼᱟ? ᱟᱨᱼᱼ